ᱦᱮᱸ ᱟᱡᱚᱢᱚᱜ
ᱟᱪᱪᱷᱟ ᱦᱮᱸ ᱟᱹᱰᱤ ᱠᱤᱪᱷᱩᱞᱟᱟᱝ ᱨᱚᱯᱚᱲᱮᱱᱟ ᱛᱟᱦᱚᱞᱮ ᱤᱧ ᱢᱤᱫᱴᱤᱡ ᱤᱧ ᱠᱩᱞᱤᱭᱮᱫ ᱢᱮᱭᱟ ᱟᱵᱳ ᱟᱹᱛᱩ ᱫᱤᱥᱚᱢ ᱨᱮᱱᱟᱜ ᱦᱮᱸᱥᱮ ᱪᱮᱫ ᱞᱮᱠᱟ ᱥᱩᱵᱤᱫᱟ ᱠᱚᱯᱮ ᱧᱟᱢᱮᱫᱼᱟ ᱟᱯᱮ ᱟᱹᱛᱩ ᱫᱤᱥᱚᱢ ᱨᱮ ᱟᱯᱮ ᱟᱹᱛᱩ ᱫᱤᱥᱚᱢ ᱨᱮ ᱪᱮᱫ ᱞᱮᱠᱟ ᱥᱩᱵᱤᱫᱟ ᱢᱮᱱᱟᱜ ᱵᱟᱹᱱᱩᱜᱼᱟ ᱦᱮᱸ ᱥᱮ ᱟᱨ ᱨᱚᱲ ᱠᱚ ᱟᱸᱡᱚᱢᱚᱜ ᱠᱟᱱᱟ ᱥᱮ ᱵᱟᱝᱟ
ᱦᱳᱭ ᱦᱳᱭ ᱟᱛᱳ ᱫᱤᱥᱚᱢ ᱨᱮᱫᱚ ᱚᱝ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱦᱮᱸ
ᱟᱛᱳ ᱫᱤᱥᱚᱢ ᱨᱮᱢᱟ ᱛᱮᱢᱚᱱ ᱮᱠᱴᱟ ᱫᱚᱢᱮ ᱫᱚ ᱥᱩᱵᱤᱫᱟ ᱫᱚ ᱵᱟᱹᱱᱩᱜᱼᱟ
ᱦᱩᱸ
ᱯᱩᱭᱞᱳ ᱨᱮᱜᱮ ᱧᱮᱞᱚᱜᱚᱜᱼᱟ ᱚᱱᱠᱟᱱ, ᱦᱟᱸᱟᱥᱯᱟᱛᱟᱞ ᱠᱚ ᱵᱟᱹᱱᱩᱜᱼᱟ ᱚᱱᱟ ᱥᱟᱶᱛᱮ, ᱦᱮᱸ ᱮᱨᱟ ᱯᱩᱨᱟᱹ ᱵᱟᱹᱲᱤᱡ ᱵᱟᱹᱲᱤᱡ ᱨᱟᱥᱛᱟ ᱛᱟᱦᱚᱞᱮ ᱨᱟᱥᱛᱟ ᱠᱚᱨᱮ ᱦᱚᱸ ᱚᱱᱮ ᱰᱷᱚᱸᱰᱟ ᱠᱚ ᱦᱮᱱᱟᱜᱼᱟ, ᱠᱷᱟᱸᱡᱩᱢ ᱠᱚ, ᱜᱟᱹᱰᱤ ᱠᱚᱦᱚᱸ ᱴᱷᱤᱠ ᱴᱷᱟᱠ ᱵᱟᱝ ᱪᱟᱞᱩᱼᱟ ᱵᱚᱲᱚ ᱜᱟᱹᱰᱤ ᱠᱚᱫᱚ ᱰᱩᱞᱩᱝ ᱜᱟᱹᱰᱤ ᱠᱚᱫᱚ ᱛᱮᱜᱮ ᱵᱟᱡᱟᱨ ᱠᱚᱞᱮ ᱪᱟᱞᱟᱣ ᱵᱟᱲᱟᱜᱼᱟ ᱮᱱᱠᱷᱟᱱ, ᱢᱟᱱᱮ ᱜᱟᱹᱰᱤ ᱠᱚ ᱵᱟᱥ ᱜᱟᱹᱰᱤ ᱠᱚᱦᱚᱸ ᱵᱟᱝ ᱪᱟᱞᱟᱜᱼᱟ ᱟᱞᱮ ᱟᱛᱳ ᱥᱮᱫ ᱫᱚ,
ᱟᱪᱪᱷᱟ,
ᱚᱱᱟ ᱠᱚ ᱫᱤᱠ ᱫᱤᱭᱮ ᱫᱚ ᱟᱹᱰᱤ ᱠᱚᱥᱴᱚ ᱨᱮᱜᱮ ᱦᱮᱱᱟᱜ ᱞᱮᱭᱟ ᱢᱮᱱᱠᱷᱟᱱ, ᱟᱸᱻ ᱪᱮᱬᱮ ᱪᱩᱯᱲᱤᱡ ᱩᱱᱠᱩᱣᱟᱜ ᱨᱟᱜ ᱟᱹᱰᱤ ᱪᱮᱦᱨᱟ ᱟᱸᱡᱚᱢᱚᱜᱼᱟ ᱞᱟᱭᱚᱝ ᱫᱤᱠ ᱫᱤᱭᱮ ᱫᱚ ᱟᱹᱰᱤ ᱵᱮᱥ ᱜᱮ ᱦᱮᱱᱟᱜ ᱞᱮᱭᱟ ᱚᱱᱠᱟ᱾ ᱫᱤᱥᱚᱢ ᱠᱚᱦᱚᱸ ᱵᱟᱝ ᱦᱩᱭᱩᱜ ᱠᱟᱱᱟ ᱟᱛᱳ‌ ᱫᱤᱥᱚᱢ ᱠᱚᱨᱮ ᱫᱚ ᱫᱚᱢᱮ᱾
ᱚᱸ ᱦᱳᱭᱛᱚ ᱦᱮᱸ ᱟᱞᱮ ᱫᱤᱥᱚᱢ ᱫᱚ ᱢᱟᱱᱮ ᱢᱟ ᱞᱟᱹᱭ ᱢᱮ
ᱟᱯᱮ ᱚᱱᱛᱮ ᱢᱟ ᱯᱩᱨᱟ ᱵᱟᱡᱟᱨ ᱫᱤᱥᱚᱢ ᱛᱟᱦᱞᱮ ᱚᱱᱛᱮ ᱫᱚ ᱚᱠᱟᱮᱠᱟ ᱞᱟᱭᱚᱝ ᱠᱚ,
ᱮᱸ ᱟᱞᱮ ᱥᱮᱫᱟᱜ ᱟᱞᱮ ᱵᱟᱡᱟᱨ ᱫᱤᱥᱚᱢ ᱫᱚ᱾ ᱩᱸ ᱞᱟᱹᱭ ᱞᱮᱠᱷᱟᱱ ᱫᱚ ᱟᱞᱮ ᱫᱚ ᱚᱲᱟᱜ ᱨᱮᱜᱮ ᱛᱟᱦᱮᱸᱱ ᱜᱮᱭᱟ ᱩᱱᱟᱹᱜ ᱫᱚ ᱦᱟᱸᱜ ᱵᱟᱨᱮ ᱠᱚᱫᱚ ᱵᱟᱞᱮ ᱩᱰᱩᱠᱚᱜ ᱜᱮᱭᱟ, ᱟᱫᱚ ᱟᱹᱰᱤ ᱥᱩᱨ ᱥᱩᱨ ᱢᱟᱱᱮ ᱦᱚᱯᱚᱱ ᱦᱚᱯᱚᱱ ᱠᱩᱞᱦᱤ, ᱜᱩᱞᱤ ᱜᱩᱞᱤ ᱚᱲᱟᱜ ᱟᱹᱰᱤ ᱵᱷᱤᱲᱟᱹᱼ ᱵᱷᱤᱲᱟᱹ ᱟᱞᱮᱭᱟᱜ ᱪᱷᱟᱟᱸᱫᱽ ᱠᱷᱚᱱ ᱩᱸᱻ ᱡᱟ ᱟᱞᱮᱭᱟᱜ ᱪᱷᱟᱛ ᱠᱷᱚᱱ ᱟᱨ ᱢᱤᱫᱴᱤᱡ ᱚᱲᱟᱜ ᱯᱟᱥᱮ ᱨᱮᱱᱟᱜ ᱚᱲᱟᱜ, ᱪᱷᱟᱫᱽ ᱦᱚᱸ ᱟᱹᱰᱤ ᱢᱤᱫ ᱡᱷᱟᱯ ᱞᱮᱠᱟᱢ ᱥᱮᱴᱮᱨᱟ ᱦᱮᱸᱥᱮ, ᱟᱫᱚ ᱚᱝᱠᱟ, ᱦᱳᱭ ᱟᱹᱰᱤ ᱥᱩᱨ ᱥᱩᱨ ᱢᱟᱱᱮ ᱟᱹᱰᱤ ᱵᱷᱤᱲᱟᱹᱼ ᱵᱷᱤᱲᱟᱹ ᱚᱲᱟᱜ ᱠᱚ ᱡᱚᱛᱚ ᱜᱮᱛᱟᱞᱮ ᱟᱹᱰᱤ ᱥᱟᱸᱜᱮ ᱞᱮ ᱛᱟᱦᱮᱱᱟ ᱛᱚ᱾ ᱟᱨ ᱟᱨ ᱚᱱᱮ ᱡᱚᱸᱫᱨᱟ ᱜᱤᱰᱤ ᱨᱮᱱᱟᱜ ᱡᱟᱭᱜᱟ ᱦᱚᱸ ᱵᱟᱞᱮ ᱧᱟᱢᱟ ᱡᱮ ᱚᱠᱟᱨᱮᱢ ᱜᱤᱰᱤᱭᱟ᱾ ᱜᱚᱴᱟ ᱵᱩᱨᱩ ᱞᱮᱠᱟ ᱞᱮ ᱫᱩᱢᱵᱷᱟᱹ ᱯᱮᱨᱮᱡ ᱠᱟᱜᱼᱟ ᱜᱚᱴᱟ ᱡᱚᱸᱵᱨᱟ ᱠᱚ ᱚᱱᱟᱜᱮ, ᱢᱟᱱᱮ ᱚᱱᱟ ᱡᱚᱸᱫᱨᱟ ᱜᱤᱰᱤ ᱨᱮᱱᱟᱜ ᱚᱱᱰᱮ ᱠᱟᱹᱡ ᱦᱚᱨᱚᱵᱚᱨᱚᱜ ᱜᱮ ᱟᱫᱚ ᱱᱟᱸᱜ ᱯᱳᱣᱨᱚᱥᱚᱵᱷᱟ ᱨᱮᱱ ᱦᱚᱲ ᱠᱚᱦᱚᱸ ᱯᱳᱨᱚᱥᱚᱵᱷᱟ ᱨᱮᱱ ᱦᱚᱲ ᱠᱚᱦᱚᱸ ᱛᱚ ᱵᱟᱠᱚ ᱦᱤᱡᱩᱜ ᱜᱮᱭᱟ ᱫᱤᱱ ᱫᱚ ᱡᱚᱵᱽᱨᱟ ᱠᱚᱠᱚ ᱤᱫᱤᱭᱟ᱾ ᱚᱠᱟ ᱥᱚᱢᱚᱭ ᱫᱚ ᱦᱤᱲᱤᱧᱟ ᱚᱠᱟ ᱥᱚᱢᱚᱭ ᱠᱚ ᱦᱤᱡᱩᱜᱼᱟ ᱚᱠᱟ ᱥᱚᱢᱚᱭ ᱵᱟᱠᱚ ᱦᱤᱡᱩᱜᱼᱟ, ᱱᱚᱝᱠᱟ ᱠᱚ ᱠᱟᱹᱢᱤᱭᱟ, ᱟᱫᱚ ᱫᱚᱦᱚ ᱠᱟᱜᱼᱟ ᱞᱮ ᱚᱱᱠᱟ ᱡᱚᱸᱵᱨᱟ ᱠᱚᱛᱮ ᱜᱮ ᱟᱨᱚ ᱰᱨᱮᱱ ᱰᱨᱮᱱ, ᱵᱮᱱᱟᱣ ᱟᱠᱟᱫ ᱞᱮᱭᱟ ᱫᱚᱢᱮ ᱥᱤᱠᱬᱤᱡ ᱠᱚᱠᱚ ᱵᱮᱱᱟᱜᱼᱟ ᱚᱱᱟ ᱠᱚᱛᱮ ᱫᱚᱢᱮ ᱠᱚ ᱜᱮᱨ ᱞᱮᱭᱟ ᱥᱤᱠᱬᱤᱡ ᱠᱚ
ᱚ ᱟᱪᱪᱷᱟ ᱛᱟᱦᱚᱞᱮ ᱚᱱᱠᱟ ᱟᱹᱰᱤ ᱢᱟᱱᱮ ᱚᱱᱛᱮ ᱫᱚ ᱟᱹᱰᱤ ᱱᱚᱝᱨᱟ ᱧᱚᱜ ᱜᱮᱭᱟ᱾
ᱦᱚᱭ ᱚᱱᱮ ᱡᱮᱢᱚᱱ ᱥᱩᱵᱤᱫᱟ ᱠᱚᱫᱚ ᱦᱱᱟᱜ ᱢᱮᱱᱟᱜ ᱛᱟᱞᱮᱭᱟ ᱡᱷᱚᱛᱚ ᱠᱤᱪᱷᱩ ᱜᱮ ᱥᱩᱵᱤᱫᱷᱟ ᱫᱚ ᱡᱟᱦᱟᱱᱟᱜ ᱚᱱᱮ ᱫᱟᱜ ᱠᱚ ᱮᱦᱚᱵ ᱠᱟᱛᱮᱜ ᱡᱚᱛᱚᱜ ᱜᱮ ᱱᱟᱜ ᱴᱷᱤᱠ ᱜᱮᱭᱟ ᱟᱫᱚ ᱱᱚᱜᱼᱚᱭ, ᱡᱚᱱᱰᱨᱟ ᱠᱚᱜᱮ ᱱᱟᱦᱱᱟᱜ ᱜᱤᱲᱤ ᱡᱟᱭᱜᱟ ᱠᱚ ᱵᱟᱝ ᱧᱟᱢᱚᱜᱼᱟ ᱥᱮ ᱟᱹᱰᱤ ᱥᱟᱸᱜᱮᱭᱟᱞᱮ ᱦᱚᱲ ᱠᱚ᱾ ᱟᱫᱚ ᱩᱱᱠᱩ ᱯᱳᱨᱳᱥᱚᱵᱟᱷᱟ ᱨᱮᱱ ᱦᱚᱲ ᱠᱚᱜᱮ ᱰᱷᱮᱨ ᱵᱟᱠᱚ ᱤᱫᱤᱭᱟ᱾ ᱚᱠᱟ ᱥᱚᱢᱚᱭ ᱠᱚ ᱤᱫᱤᱭᱟ ᱚᱠᱚ ᱥᱚᱢᱚᱭ ᱵᱟᱠᱚ ᱤᱫᱤᱭᱟ ᱚᱱᱟ ᱠᱚᱜᱮ ᱠᱟᱹᱡ ᱵᱮᱥ ᱵᱟᱝ ᱵᱩᱡᱷᱟᱹᱜᱼᱟ᱾
ᱩᱱᱠᱩ ᱥᱚᱨᱠᱟᱨ ᱛᱚᱨᱚᱯᱷ ᱠᱷᱚᱱᱟᱜ ᱠᱚ ᱫᱚᱦᱚ ᱠᱟᱜ ᱠᱚ ᱨᱮᱦᱚᱸ ᱚᱱᱠᱟ ᱴᱷᱤᱠᱴᱷᱟᱠ ᱚᱱᱠᱟ ᱵᱟᱝᱠᱚ ᱠᱟᱹᱢᱤᱭᱮᱜ-ᱟ᱾
ᱚᱦᱚᱸᱜ ᱵᱟᱠᱚ ᱠᱟᱹᱢᱤᱭᱮᱫᱼᱟ᱾
ᱛᱟᱞᱮ ᱛᱟᱞᱮ
ᱛᱟᱦᱚᱞᱮ ᱚᱲᱟᱜ ᱵᱷᱤᱛᱤᱨ ᱨᱮᱜᱮ ᱛᱟᱦᱮᱱᱟ ᱚᱱᱠᱟ ᱫᱟᱬᱟᱱ ᱠᱚ ᱵᱟᱝ ᱯᱮ ᱪᱟᱞᱟᱣ ᱵᱟᱲᱟᱜ ᱜᱮᱭᱟ ᱡᱟᱸᱦᱟᱸ ᱥᱮᱫ?
ᱫᱟᱬᱟᱱ ᱫᱚ ᱱᱚᱜᱼᱚᱭ ᱫᱟᱜ ᱡᱟᱹᱯᱩᱫ ᱮᱜᱟᱭ ᱥᱮ ᱟᱜ ᱫᱟᱬᱟᱱ ᱠᱚᱫᱚ ᱦᱟᱸᱜ ᱵᱟᱞᱮ ᱪᱟᱞᱟᱣ ᱟᱠᱟᱱᱟ᱾ ᱱᱚᱜᱼᱚᱭ ᱱᱟᱦᱟᱜ ᱞᱮ ᱪᱟᱞᱟᱜᱼᱟ ᱱᱟᱜ ᱥᱮᱯᱴᱮᱢᱵᱚᱨ ᱚᱠᱴᱚᱵᱚᱨ ᱠᱚᱥᱮᱫ ᱱᱟᱜ ᱱᱚᱜᱼᱚᱭ᱾ ᱫᱩᱨᱜᱟᱹ ᱯᱩᱡᱟᱹ ᱢᱟᱲᱟᱝ ᱨᱮᱞᱮ ᱪᱟᱞᱟᱜᱼᱟ ᱱᱟᱦᱟᱸᱜ᱾
ᱚᱭᱪᱚᱝᱠᱟ ᱨᱮᱭᱟᱲ ᱫᱤᱱ ᱦᱤᱡᱩᱜ ᱢᱟᱲᱟᱝ ᱥᱮ
ᱟᱯᱮ ᱫᱚ
ᱟᱞᱮ ᱛᱚ ᱫᱟᱲᱟᱱ ᱠᱚᱫᱚ ᱵᱟᱝᱞᱮ ᱪᱟᱞᱟᱣ ᱵᱟᱲᱟ ᱜᱮᱭᱟ ᱛᱚ᱾ ᱟᱞ ᱟᱞᱮ ᱫᱚ ᱢᱟᱱᱮ ᱞᱮ ᱵᱟᱡᱟᱨ ᱨᱮᱜᱮ ᱟᱹᱰᱤ ᱪᱮᱦᱨᱟ ᱦᱮᱱᱟᱜ ᱠᱚᱣᱟ᱾ ᱛᱤᱱᱟᱹᱜ ᱪᱮᱦᱨᱟ ᱨᱮᱱᱟᱜ ᱥᱩᱡᱚᱜᱽ ᱥᱩᱵᱤᱫᱷᱟ᱾
ᱦᱟᱥᱯᱟᱛᱟᱞ ᱠᱚ ᱦᱮᱱᱟᱜᱼᱟ, ᱠᱟᱨᱮᱱ ᱠᱚ ᱥᱚᱵ ᱥᱚᱢᱚᱭ ᱛᱟᱦᱮᱱᱟ ᱚᱱᱛᱮ ᱫᱚ ᱟᱞᱮ ᱥᱮᱫ ᱢᱟ ᱢᱤᱫ ᱫᱷᱟᱣ ᱦᱩᱰᱩᱨ ᱵᱤᱡᱽᱞᱤ ᱠᱷᱮᱱ ᱜᱮ ᱵᱟᱨ ᱯᱮ ᱫᱤᱱ ᱠᱟᱨᱮᱱᱴ ᱵᱟᱝ ᱛᱟᱦᱮᱱᱟ᱾
ᱚ ᱦᱚᱭ ᱟᱛᱩ ᱫᱤᱥᱚᱢ ᱚᱲᱟᱜ ᱨᱮᱦᱚᱸ ᱚᱱᱠᱟᱞᱮ ᱪᱟᱞᱟᱜᱼᱟ ᱥᱮ ᱦᱤᱨᱤ ᱠᱚ ᱩᱱ ᱥᱚᱢᱚᱭ ᱦᱚᱸ ᱩᱞ ᱫᱟᱨᱮ ᱠᱚ ᱩᱞᱴᱟᱹᱜᱼᱟ ᱚᱠᱟ ᱥᱚᱢᱚᱭ ᱠᱟᱨᱮᱱᱴ ᱠᱚ ᱪᱟᱞᱟᱜᱼᱟ ᱵᱚᱱᱫᱚᱜᱼᱟ᱾ ᱡᱟᱹᱯᱤᱫ ᱠᱚ ᱟᱹᱰᱤ ᱦᱚᱨᱚᱵᱚᱨᱚ ᱵᱩᱡᱷᱟᱹᱜᱼᱟ᱾ ᱦᱩᱜ ᱦᱚᱭ ᱢᱟᱱᱮ
ᱯᱷᱮᱱ ᱠᱚᱦᱚᱸ ᱛᱚ ᱵᱟᱹᱱᱩᱜᱼᱟ ᱟᱛᱩ ᱚᱲᱟᱜ ᱠᱚᱨᱮ ᱫᱚ᱾
ᱦᱚᱭ ᱟᱫᱚ ᱵᱟᱦᱨᱮ ᱠᱚᱨᱮ ᱜᱮᱯᱮ ᱡᱟᱹᱯᱤᱫ, ᱡᱟᱹᱯᱤᱫ ᱜᱮᱭᱟ᱾
ᱦᱮᱸ ᱵᱟᱦᱨᱮ ᱠᱚᱨᱮᱜ ᱦᱮᱸ ᱠᱩᱞᱦᱤ ᱠᱚᱨᱮᱜ ᱦᱚᱸᱞᱮ ᱡᱟᱹᱯᱤᱫ ᱜᱮᱭᱟ ᱟᱨ ᱚᱱᱠᱟ᱾ ᱨᱟᱪᱟᱨ ᱨᱮ ᱯᱟᱨᱠᱚᱢ ᱠᱚ ᱮᱢᱟᱱ ᱠᱚᱛᱮ᱾
ᱦᱮᱸ ᱟᱪᱪᱷᱟ ᱛᱟᱦᱚᱞᱮ ᱟᱯᱮ ᱥᱮᱫ ᱫᱚ ᱩᱱᱠᱩ ᱦᱟᱹᱛᱤ ᱠᱚᱫᱚ ᱵᱟᱠᱚ ᱦᱤᱡᱩᱜ ᱜᱮᱭᱟ᱾
ᱦᱮᱸ ᱦᱟᱹᱛᱤ ᱠᱚ ᱫᱚ ᱦᱤᱡᱩᱜ ᱜᱮᱭᱟ ᱠᱚ ᱚᱱᱟ ᱥᱩᱨ ᱨᱮ ᱵᱤᱨ ᱦᱮᱱᱟᱜᱼᱟ᱾ ᱚᱱᱟ ᱵᱤᱨ ᱨᱮᱜᱮ ᱠᱚ ᱛᱟᱦᱮᱱ ᱜᱮᱭᱟ ᱩᱱᱠᱩ ᱦᱟᱹᱛᱤ ᱠᱚᱫᱚ ᱟᱨ ᱟᱹᱛᱩ ᱥᱩᱨ ᱥᱩᱯᱩᱨ ᱟᱹᱛᱩ ᱥᱩᱨ ᱥᱩᱯᱩᱨ ᱥᱮᱫ ᱦᱚᱸᱠᱚ ᱦᱤᱡᱩᱜ ᱜᱮᱭᱟ, ᱢᱟᱱᱮ ᱫᱚᱢᱮ ᱫᱚ ᱵᱟᱝᱠᱚ ᱦᱮᱡ ᱵᱟᱲᱟᱭᱟ ᱢᱮᱱᱠᱷᱟᱱ ᱟᱫᱚ ᱵᱟᱝᱞᱮ ᱵᱚᱛᱚᱨ ᱵᱟᱲᱟ ᱠᱚᱣᱟ ᱦᱟᱹᱛᱤ ᱠᱚᱫᱚ᱾
ᱦᱮᱸ
ᱟᱫᱚ ᱚᱱᱠᱟᱛᱮ ᱯᱟᱨᱚᱢ ᱪᱟᱞᱟᱜ ᱟᱠᱚ ᱩᱱᱠᱩ ᱦᱚᱸ ᱟᱨ ᱩᱱᱠᱩ ᱵᱟᱝᱠᱚ ᱪᱤᱠᱟᱹᱣᱞᱮᱭᱟ ᱟᱞᱮ ᱫᱚ᱾ ᱟᱫᱚ ᱡᱩᱫᱤ ᱢᱟᱱᱮ ᱞᱟᱜᱟᱣ ᱵᱟᱲᱟ ᱠᱚᱣᱟ, ᱦᱚᱭ ᱪᱤᱱᱦᱟᱹ ᱪᱟᱵᱟᱣ ᱟᱠᱟᱫ ᱞᱮᱭᱟ ᱠᱚ ᱢᱟᱱᱮ ᱦᱚᱲ ᱥᱟᱶᱛᱮ ᱩᱱᱠᱩ ᱦᱚᱸ ᱛᱟᱦᱮᱸ ᱜᱮᱠᱚ ᱯᱟᱹᱨᱠᱟᱹᱣ ᱠᱟᱱᱟ᱾
ᱟᱪᱪᱷᱟ ᱛᱟᱦᱚᱞᱮ ᱛᱚ ᱱᱟᱜ ᱟᱹᱰᱤ ᱱᱟᱯᱟᱭ᱾ ᱛᱟᱦᱚᱞᱮ ᱛᱟᱦᱚᱞᱮ ᱟᱨᱦᱚᱸ ᱛᱟᱞᱟᱨᱮ ᱚᱱᱠᱟ ᱟᱸᱡᱚᱢ ᱵᱟᱲᱟ ᱞᱮᱱᱟ ᱛᱟᱹᱨᱩᱵ ᱠᱚᱠᱚ ᱚᱰᱚᱠ ᱞᱮᱱᱟ ᱟᱫᱚ ᱟᱯᱮ ᱥᱮᱫ ᱚᱸᱰᱚᱠ ᱵᱟᱲᱟᱞᱮᱱᱟ ᱥᱮ ᱵᱟᱝ-ᱟ ᱛᱟᱹᱨᱩᱵ ᱠᱚᱫᱚ?
ᱦᱮᱸ ᱛᱟᱨᱩᱯ ᱩᱰᱩᱠ ᱞᱮᱱᱟ ᱠᱚ, ᱩᱰᱩᱠ ᱫᱚ ᱵᱟᱨᱭᱟ ᱠᱤᱱ ᱦᱮᱡ ᱞᱮᱱᱟ᱾
ᱦᱚᱻ
ᱟᱫᱚ ᱩᱱᱠᱩ ᱩᱱᱠᱩ ᱤᱭᱟᱹ ᱠᱚ ᱦᱮᱡᱛᱜ ᱥᱚᱨᱠᱟᱨᱤ ᱦᱚᱲ ᱠᱚ ᱦᱮᱡᱛᱜ ᱠᱚ ᱥᱟᱵ ᱤᱫᱤ ᱠᱮᱫᱮᱫ ᱠᱤᱱᱟᱹ᱾ ᱛᱟᱨᱩᱵ ᱫᱚ ᱟᱹᱰᱤᱼᱼ ᱵᱛᱚᱨᱟᱱ ᱜᱮᱭᱟ ᱠᱚ ᱥᱮ ᱦᱟᱸᱰᱮ ᱟᱛᱚᱝᱠᱚ ᱪᱷᱩᱲᱣ ᱞᱮᱱᱟ ᱜᱚᱴᱟ᱾
ᱦᱳᱭᱛᱚ ᱟᱞᱮᱼᱼ ᱟᱨ ᱟᱞᱮ ᱫᱤᱥᱚᱢ ᱥᱮᱫ ᱦᱚᱸ ᱢᱟᱱᱮ ᱪᱷᱩᱲᱭᱟᱹᱣ ᱞᱮᱱᱟ ᱡᱮ ᱱᱚᱝᱠᱟ ᱟᱹᱛᱩ ᱫᱤᱥᱚᱢ ᱨᱮ ᱛᱟᱹᱨᱩᱵᱽ ᱠᱚ ᱦᱮᱡ ᱟᱠᱟᱱᱟ᱾ ᱱᱚᱝᱼᱠᱟ ᱢᱟᱱᱮ ᱠᱷᱚᱵᱚᱨ ᱠᱟᱜᱚᱡᱽ ᱠᱚᱨᱮ ᱱᱚᱝᱠᱟ ᱟᱸᱡᱚᱢᱚᱜ ᱠᱟᱱ ᱛᱟᱸᱦᱮᱜᱼᱟ ᱦᱮᱸᱥᱮ, ᱠᱷᱚᱵᱚᱨ ᱠᱟᱜᱚᱡᱽ ᱠᱚᱨᱮ ᱟᱪᱪᱷᱟ ᱟᱨᱚ ᱢᱤᱫᱴᱮᱡ ᱚᱱᱠᱟ ᱜᱮ ᱟᱫᱚ ᱟᱯᱮ ᱥᱮᱫ ᱠᱩᱢᱵᱽᱲᱩ ᱠᱚ ᱚᱱᱠᱟ ᱠᱷᱚᱵᱚᱨ ᱯᱮ ᱟᱸᱡᱚᱢ ᱞᱮᱫ-ᱟ, ᱡᱮ ᱟᱯᱮᱥᱮᱫ ᱠᱩᱢᱵᱽᱲᱩ ᱠᱚᱠᱚ ᱦᱤᱡᱩᱜ ᱠᱟᱱᱟ ᱚᱱᱠᱟ?
ᱦᱮᱸ ᱢᱤᱫ ᱥᱚᱢᱚᱭ ᱟᱸᱡᱚᱢ ᱞᱮᱱᱟ ᱦᱩᱭᱮᱱᱟ ᱚᱱᱠᱟ᱾ ᱯᱮ ᱯᱩᱱ ᱢᱟᱥ ᱢᱟᱲᱟᱝ ᱜᱮ
ᱦᱮᱸ
ᱥᱟᱵ ᱠᱟᱜ ᱢᱮ ᱪᱮᱫ ᱠᱚᱪᱚ ᱠᱚ ᱦᱟᱱᱮ ᱠᱚ ᱦᱟᱱᱟᱱᱤᱭᱟᱹ ᱰᱩᱠᱩᱢᱮᱱᱴᱥ ᱠᱚᱠᱚ ᱠᱩᱢᱵᱽᱲᱩᱭᱮᱫ ᱛᱟᱸᱦᱮᱜ ᱥᱮ ᱪᱮᱛᱟ?
ᱪᱮᱫ ᱠᱚ?
ᱪᱮᱫ ᱠᱚ ᱚᱱᱮ ᱠᱟᱜᱚᱡ ᱯᱟᱛᱤ ᱠᱚ ᱮᱢᱟᱱ ᱠᱚ,
ᱚ ᱟᱪᱪᱷᱟ ᱟᱨ ᱰᱟᱹᱝᱨᱤ ᱢᱮᱨᱚᱢ ᱠᱚ ᱜᱤᱫᱽᱨᱟᱹ ᱠᱚᱼᱼ
ᱦᱳᱭ ᱦᱮᱸ ᱰᱟᱝᱨᱤ ᱢᱮᱨᱚᱢ ᱠᱚ ᱦᱚ ᱠᱚ ᱢᱟᱱᱮ ᱚᱱᱠᱟ ᱟᱞᱮ ᱫᱚ ᱵᱟᱭᱨᱮ ᱠᱚᱨᱮ ᱜᱮ ᱛᱚᱞ ᱠᱟᱠᱚᱣᱟ ᱛᱚ, ᱰᱟᱝᱨᱤ ᱠᱚᱫᱚ ᱚᱱᱠᱟ ᱜᱮ ᱟᱸᱡᱚᱢ ᱵᱟᱲᱟ ᱭᱮᱱᱟ ᱥᱩᱨ ᱥᱩᱯᱩᱨ ᱟᱛᱳ ᱨᱮ ᱚᱱᱠᱟ ᱵᱟᱨ ᱡᱳᱲ ᱰᱟᱝᱨᱤ ᱠᱚ ᱠᱩᱢᱵᱽᱲᱩ ᱞᱮᱫ ᱠᱤᱱᱟ᱾
ᱟᱪᱪᱷᱟ ᱦᱳᱭ ᱚᱱᱮ ᱟᱞᱮ ᱫᱚᱱᱟᱜ ᱦᱩᱸ ᱠᱷᱚᱵᱚᱨ ᱠᱟᱜᱚᱡᱽ ᱠᱚᱨᱮ ᱜᱮ ᱱᱚᱝᱠᱟ ᱢᱟᱱᱮ ᱱᱚᱝᱠᱟ ᱞᱮ ᱧᱮᱞᱟ ᱠᱷᱚᱵᱚᱨ ᱠᱚᱨᱮ ᱜᱮᱼᱼ ᱟᱫᱚ ᱱᱚᱝᱼᱠᱟ ᱞᱟᱹᱭ ᱟᱠᱚ ᱟᱫᱚ ᱥᱟᱹᱨᱤ ᱥᱮ ᱵᱟᱝ ᱟ ᱟᱫᱚ ᱚᱱᱟ ᱜᱮᱞᱤᱧᱼᱼ ᱚᱱᱟᱜᱮ ᱠᱟᱹᱴᱤᱡ ᱤᱧ ᱠᱩᱞᱤ ᱠᱮᱫ ᱢᱮᱭᱟ ᱥᱟᱹᱨᱤ ᱥᱮ ᱮᱲᱮ ᱥᱟᱹᱨᱤᱜᱮ ᱜᱚᱡᱮᱫᱼᱼ ᱢᱮ ᱠᱩᱢᱲᱩᱭᱮᱫ ᱠᱚ ᱛᱟᱸᱦᱮᱜ ᱟᱠᱚ ᱥᱮ ᱪᱮᱫ
ᱦᱳᱭ ᱚᱱᱟ ᱫᱚ ᱠᱩᱢᱲᱩ ᱭᱮᱫ ᱠᱚ ᱛᱟᱸᱦᱮᱜ ᱜᱮᱠᱚ ᱢᱟᱱᱮ ᱩᱱᱟᱹᱜ ᱫᱚ ᱵᱟᱝ ᱟᱨᱠᱤ ᱦᱟᱸᱰᱮ ᱱᱟᱰᱮ, ᱢᱟᱱᱮ ᱢᱤᱫᱴᱮᱱ ᱦᱚᱭᱛᱳ ᱠᱩᱢᱲᱩ ᱠᱮᱫ ᱠᱚᱣᱟ ᱠᱚ ᱟᱫᱚ ᱜᱚᱴᱟ ᱯᱟᱥᱱᱟᱣ ᱦᱮᱡ ᱮᱱᱟ ᱡᱮ ᱦᱟᱸᱰᱮ ᱠᱚ ᱠᱩᱢᱲᱩ ᱭᱮᱫᱼᱼ ᱱᱟᱰᱮ ᱠᱚ ᱠᱩᱢᱲᱩ ᱭᱮᱫ ᱠᱚᱣᱟ ᱚᱱᱠᱟ ᱦᱚᱲ ᱫᱚ ᱠᱟᱹᱴᱤᱡ ᱵᱟᱹᱲᱛᱤ ᱵᱟᱹᱲᱛᱤ ᱜᱮᱠᱚ ᱞᱟᱹᱭ ᱜᱮᱭᱟ ᱛᱚ᱾
ᱦᱳᱭ ᱦᱳᱭ ᱵᱟᱹᱲᱛᱤ, ᱵᱟᱹᱲᱛᱤ
ᱚᱱᱛᱮ ᱛᱟᱦᱞᱮ ᱟᱯᱮᱥᱮᱫ ᱫᱚ ᱥᱩᱫᱷᱩ ᱟᱸᱡᱚᱢ ᱜᱮᱯᱮ ᱟᱸᱡᱚᱢ ᱟᱠᱟᱫᱟ ᱚᱱᱠᱟᱱ ᱠᱤᱪᱷᱩ ᱫᱚ ᱵᱟᱝ ᱦᱩᱭ ᱟᱠᱟᱱᱟ?
ᱟᱞᱮᱥᱮᱫ ᱫᱚ ᱚᱱᱮ ᱚᱱᱠᱟ ᱫᱚ ᱵᱟᱝ ᱦᱩᱭ ᱟᱠᱟᱱᱟ᱾ ᱦᱩᱭ ᱫᱚ, ᱟᱫᱚ ᱠᱷᱟᱹᱞᱤ ᱮᱸ ᱪᱮᱫ ᱢᱤᱫᱴᱤᱡ ᱵᱚᱛᱚᱨ ᱵᱩᱡᱷᱟᱹᱜᱼᱟ ᱫᱚᱢᱮ ᱥᱮᱛᱟ ᱠᱚ ᱦᱮᱱᱟᱜ ᱠᱚᱣᱟ ᱥᱮ, ᱟᱫᱚ ᱚᱱᱟ ᱵᱟᱦᱨᱮ ᱠᱚᱨᱮᱜ ᱧᱤᱫᱟᱹᱢ ᱚᱰᱳᱠᱚᱜᱼᱟ ᱥᱮ ᱫᱚᱢᱮ ᱠᱚ ᱢᱟᱱᱮ ᱠᱚ ᱜᱷᱟᱹᱣ ᱜᱷᱟᱹᱣᱚᱜᱼᱟ ᱟᱹᱲᱤᱥ ᱜᱮ, ᱥᱮᱛᱟ ᱢᱮᱱᱟᱜ ᱠᱚᱣᱟ ᱥᱮ ᱟᱫᱚ ᱩᱱᱠᱩ ᱜᱮᱞᱮ ᱵᱚᱛᱚᱨ ᱟᱠᱚᱣᱟ ᱟᱞᱮ ᱫᱚ,
ᱚ ᱟᱪᱪᱷᱟ ᱟᱪᱪᱷᱟ ᱢᱮ ᱩᱱᱠᱩ ᱫᱚ ᱵᱟᱠᱚ ᱵᱚᱥ ᱜᱮᱭᱟ ᱥᱮ ᱪᱮᱫ ᱥᱮᱛᱟ ᱠᱚᱫᱚ?
ᱪᱤᱠᱟᱹ ᱵᱚᱥ,
ᱢᱟᱱᱮ ᱵᱟᱝ ᱠᱚ ᱵᱚᱥ ᱜᱮᱭᱟ ᱩᱱᱠᱩ ᱢᱟᱱᱮ ᱜᱮᱜᱮᱨ ᱨᱮᱠᱚ ᱠᱷᱤᱲᱤᱜᱼᱟ᱾
ᱦᱳᱭ ᱦᱳᱭ ᱢᱟᱱᱮᱼᱼ ᱪᱮᱫ ᱞᱮᱠᱟ ᱜᱮᱠᱚ ᱧᱮᱞ ᱞᱮᱭᱟ ᱥᱮ ᱪᱮᱫ ᱢᱟᱱᱮ ᱦᱤᱡᱩᱜ ᱟᱠᱚ ᱮᱠᱫᱚᱢ ᱜᱮᱜᱮᱨ ᱜᱮ ᱥᱟᱱᱟ ᱠᱚᱣᱟ ᱥᱮ ᱵᱚᱛᱚᱨ ᱜᱮᱼᱼ ᱤᱧ ᱦᱚᱸᱠᱚ ᱜᱮᱨ ᱞᱤᱫᱤᱼᱧᱟ ᱢᱤᱫ ᱫᱷᱟᱣ ᱚᱱᱠᱟᱜᱮ ᱤᱭᱟᱹ ᱦᱟᱹᱠᱩ ᱠᱚ ᱦᱟᱹᱠᱩ ᱡᱟᱝ ᱠᱚ, ᱛᱟᱨᱯᱚᱨ ᱤᱭᱟᱹ ᱢᱟᱱᱮ ᱡᱤᱞ ᱡᱟᱝ ᱠᱚ ᱱᱚᱝᱠᱟᱢ ᱮᱢᱟ ᱠᱚᱣᱟ ᱥᱮ ᱫᱟᱠᱟ ᱠᱚ ᱟᱫᱚ ᱟᱫᱚ ᱫᱷᱟᱨᱮ ᱨᱤᱧ ᱮᱢᱟ ᱠᱚ ᱠᱟᱱ ᱛᱟᱦᱮᱸᱫ ᱟᱫᱚ ᱜᱮᱨ ᱞᱤᱫᱤᱧᱟ ᱠᱚ ᱜᱚᱱᱴᱷᱮ ᱥᱮᱫ ᱨᱮ, ᱟᱫᱚ ᱤᱧᱡᱮᱠᱥᱮᱱ ᱠᱚ ᱮᱢᱟᱫᱤᱧᱟ ᱵᱟᱨᱚᱴᱤ᱾
ᱥᱮᱛᱟ ᱠᱚ ᱜᱮᱨᱼᱟᱱᱤᱡ ᱠᱷᱟᱱ ᱫᱚ ᱚᱱᱠᱟ ᱵᱟᱨᱚᱴᱤ ᱜᱟᱱ ᱤᱧᱡᱮᱠᱥᱮᱱ ᱠᱚ ᱮᱢᱚᱜ-ᱟ? ᱟᱪᱪᱷᱟ ᱟᱹᱰᱤ ᱩᱛᱟᱹᱨ ᱫᱚ ᱛᱟᱸᱦᱚᱞᱮ ᱾
ᱦᱳᱭ ᱮᱢᱚᱜ ᱟᱠᱚ ᱚᱱᱠᱟ ᱪᱟᱞᱟᱣ ᱤᱫᱤ ᱦᱩᱭᱩᱜ-ᱟ ᱫᱤᱱ ᱜᱮ᱾ ᱥᱚᱯᱛᱟ ᱨᱮ ᱵᱟᱨ ᱫᱤᱱ ᱯᱮ ᱫᱤᱱ ᱚᱱᱠᱟ ᱠᱚ ᱞᱟᱹᱭ ᱟᱢᱟ ᱟᱨ ᱪᱟᱞᱟᱜ ᱟᱢ ᱟᱫᱚ ᱮᱢᱟ ᱢᱟᱠᱚ᱾ ᱟᱹᱰᱤ ᱠᱚᱥᱴᱚᱻ ᱾
ᱥᱮᱛᱟ ᱠᱚ ᱜᱮᱜᱮᱨ ᱟᱹᱱᱤᱡ ᱠᱷᱟᱱ ᱫᱚ ᱥᱮ ᱪᱮᱫ ᱚᱱᱮ ᱫᱟᱜ ᱫᱟᱜ ᱫᱚ ᱵᱚᱛᱚᱨ ᱜᱮ ᱢᱟᱱᱮᱢ ᱵᱩᱡᱟ ᱥᱮ ᱪᱮᱫ?
ᱦᱳᱭ ᱦᱳᱭ, ᱦᱳᱭ ᱦᱳᱭ ᱵᱚᱛᱚᱨ ᱜᱮᱢ ᱵᱩᱡᱷᱟᱹᱣᱟ ᱟᱫᱚ ᱚᱱᱮ ᱦᱮᱸ ᱱᱚᱣᱟ ᱢᱟ ᱡᱩᱫᱤ ᱤᱧᱡᱮᱠᱥᱮᱱ ᱠᱚᱢ ᱦᱟᱛᱟᱣᱟ ᱥᱩᱭ ᱠᱚ ᱛᱟᱦᱚᱞᱮ ᱱᱟᱜ ᱴᱷᱤᱠ ᱜᱮ ᱵᱩᱡᱷᱟᱹᱜ-ᱟ᱾ ᱢᱟᱱᱮ ᱴᱷᱤᱠ ᱜᱮ ᱵᱩᱡᱷᱟᱹᱜᱼᱟ ᱾ ᱛᱟᱨᱯᱚᱨᱮ ᱫᱚ ᱴᱷᱤᱠᱚᱜ ᱟᱢ ᱦᱳᱭ, ᱜᱮᱨ ᱞᱤᱫᱤᱧᱟᱠᱚ ᱴᱷᱤᱴᱲᱟᱹᱜ ᱨᱮ ᱢᱟᱱᱮ ᱜᱚᱱᱴᱷᱮ ᱨᱮ ᱮᱢᱟᱫᱤᱧ ᱛᱟᱦᱮᱸᱜ᱾ ᱢᱟᱱᱮ ᱮᱢᱟ ᱠᱚ ᱠᱟᱱ ᱛᱟᱦᱮᱸ ᱤᱧ ᱫᱟᱠᱟ, ᱩᱱ ᱥᱚᱢᱚᱭ ᱚᱠᱟ ᱞᱮᱠᱟ ᱪᱚ ᱩᱱᱠᱩ ᱠᱚ ᱨᱮᱯᱮᱡ ᱠᱟᱱ ᱛᱟᱦᱮᱸᱫ ᱫᱟᱠᱟ ᱠᱷᱟᱹᱛᱤᱨ᱾ ᱯᱩᱨᱟᱹ ᱩᱱ ᱠᱷᱚᱡ ᱫᱚᱢᱮ ᱤᱧᱫᱚ ᱵᱚᱛᱚᱨ ᱟᱠᱚᱣᱟᱧ ᱥᱮᱛᱟ ᱠᱚᱫᱚ᱾
ᱟᱪᱪᱷᱟ ᱟᱞᱮ ᱥᱮᱫ ᱢᱟ ᱚᱱᱠᱟ ᱥᱮᱛᱟ ᱠᱚᱫᱚ ᱛᱮᱢᱚᱱ ᱮᱠᱴᱟ ᱫᱚ ᱵᱟᱝ ᱠᱚ ᱜᱮᱜᱮᱨ ᱜᱮᱭᱟ᱾
ᱚᱻ
ᱢᱮᱱᱠᱷᱟᱱ ᱚᱱᱠᱟ ᱵᱷᱟᱜᱤ ᱜᱮ ᱢᱟᱱᱮ ᱢᱮᱥᱟᱜ ᱟᱠᱚ ᱦᱚᱲ ᱥᱟᱛᱮ᱾ ᱚᱱᱠᱟ ᱥᱮᱸᱫᱽᱨᱟ ᱠᱚᱞᱮ ᱪᱟᱞᱟᱜ ᱜᱮᱭᱟ, ᱩᱱᱠᱩ ᱠᱚ ᱪᱟᱞᱟᱜᱼᱟ ᱟᱞᱮ ᱥᱟᱶᱛᱮ᱾
ᱚᱻ ᱛᱟᱦᱚᱞᱮ ᱛᱚ ᱵᱮᱥ ᱜᱮ, ᱟᱪᱪᱷᱟ ᱛᱟᱦᱚᱞᱮ ᱟᱯᱮ ᱥᱮᱫ ᱫᱚ ᱪᱮᱬᱮ ᱠᱚ ᱪᱮᱫ ᱞᱮᱠᱟ ᱢᱟᱱᱮ ᱪᱮᱬᱮ ᱪᱩᱯᱲᱤ ᱠᱚ ᱪᱮᱫ ᱞᱮᱠᱟ ᱦᱮᱱᱟᱜ ᱠᱚᱣᱟ?
ᱦᱮᱸ ᱟᱞᱮ ᱥᱮᱫ ᱢᱟ ᱥᱩᱨ ᱨᱮ ᱵᱤᱨ ᱦᱮᱱᱟᱜᱼᱟ ᱛᱚ, ᱚᱱᱠᱟ ᱵᱚᱲᱚ ᱵᱚᱲᱚ ᱫᱟᱨᱮ ᱠᱚ ᱦᱮᱱᱟᱜᱼᱟ ᱪᱮᱬᱮ ᱪᱩᱯᱲᱤᱡ ᱠᱚᱢᱟ ᱟᱹᱰᱤᱜᱟᱱ ᱦᱮᱱᱟᱜ ᱠᱚᱣᱟ᱾
ᱚᱻ ᱾
ᱟᱨ ᱚᱱᱠᱟ ᱩᱱᱠᱩ ᱵᱚᱲᱚ ᱵᱚᱲᱚ ᱪᱮᱬᱮ ᱯᱮ ᱤᱧ ᱧᱮᱞ ᱟᱠᱟᱫ ᱠᱚᱣᱟ ᱩᱱᱠᱩ ᱜᱤᱫᱤ ᱠᱚ ᱦᱮᱱᱟᱜ ᱠᱚᱣᱟ ᱥᱩᱨ ᱨᱮ ᱟᱹᱰᱤ ᱢᱟᱨᱟᱝ ᱢᱤᱫᱴᱮᱱ ᱵᱟᱨᱭᱟ ᱫᱟᱨᱮ ᱦᱮᱱᱟᱜᱼᱟ᱾ ᱚᱸᱰᱮ ᱜᱮ ᱜᱤᱫᱤ ᱠᱚᱦᱚᱸ ᱠᱚ ᱛᱟᱦᱮᱱ ᱠᱟᱱᱟ ᱩᱱᱠᱩ᱾
ᱚ ᱟᱪᱪᱷᱟ ᱜᱤᱫᱤ ᱵᱟ, ᱟᱞᱮ ᱥᱮᱫ ᱫᱚ ᱠᱟᱺᱦᱩ ᱜᱮ ᱠᱚ ᱧᱟᱢᱚᱜᱼᱟ ᱠᱟᱺᱦᱩ᱾
ᱪᱮᱫ ᱠᱟᱺᱦᱩ ᱪᱷᱟᱲᱟ ᱚᱱᱠᱟ ᱮᱴᱟᱜ ᱪᱮᱬᱮ ᱵᱟᱹᱱᱩᱜ ᱠᱚᱣᱟ?
ᱩᱦᱩᱸᱜ ᱠᱟᱺᱦᱩ ᱜᱮ ᱦᱮᱱᱟᱜ ᱠᱚᱣᱟ, ᱩᱱᱠᱩ ᱩᱱᱠᱩ ᱜᱮ ᱢᱟᱱᱮ ᱜᱚᱴᱟ ᱜᱮᱠᱚ ᱨᱟᱜ ᱵᱟᱲᱟᱭᱟ ᱩᱱᱠᱩ ᱜᱮ ᱦᱮᱱᱟᱜ ᱠᱚᱣᱟ᱾ ᱠᱟᱺᱦᱩ ᱜᱮ ᱾ ᱚᱱᱟ ᱵᱟᱫᱮ ᱪᱤᱞᱤ ᱦᱚᱸ ᱵᱟᱹᱪᱩᱜ ᱠᱚᱣᱟ, ᱩᱱᱠᱩ ᱜᱮᱠᱚ ᱨᱟᱜ ᱵᱟᱲ ᱠᱟᱜ ᱠᱟᱜ ᱩᱱᱠᱩ ᱚᱱᱟ ᱵᱟᱫᱮ ᱫᱚ ᱪᱤᱞᱤ ᱦᱚᱸ ᱵᱟᱹᱱᱩᱜ ᱠᱚᱣᱟ᱾ ᱱᱩᱝᱠᱩ ᱥᱮᱛᱟ᱾
ᱚ ᱡᱟᱞᱟ ᱛᱟᱦᱞᱮ ᱛᱚ
ᱦᱚ᱾
ᱢᱟᱱᱮ ᱮᱴᱟᱜ ᱪᱮᱬᱮ ᱪᱩᱯᱲᱤ ᱠᱚ ᱫᱚ ᱚᱱᱠᱟ ᱛᱟᱦᱞᱮ ᱨᱟᱜ ᱠᱚᱫᱚ ᱵᱟᱯᱮ ᱟᱸᱡᱚᱢ ᱵᱟᱲᱟᱭᱮᱜᱼᱟ? ᱡᱮᱢᱚᱱ ᱟᱞᱮ ᱱᱚᱣᱟ ᱠᱚᱨᱮ ᱢᱟ ᱠᱩᱦᱩ ᱪᱮᱬᱮ ᱥᱮᱛᱟᱜ ᱟᱠᱟᱱ ᱥᱮ ᱠᱩᱦᱩ ᱪᱮᱬᱮ ᱠᱚ ᱨᱟᱜᱟ᱾
ᱦᱳᱭ ᱩᱱᱟᱹᱜ ᱫᱚ ᱵᱟᱹᱱᱩᱜ ᱠᱚᱣᱟ ᱪᱮᱬᱮ ᱠᱚᱜᱮ᱾ ᱟᱨ ᱢᱟᱱᱮ ᱮᱸᱜ ᱢᱟᱱᱮ ᱵᱟᱡᱟᱨ ᱫᱤᱥ ᱥᱚᱢ ᱫᱚ ᱢᱟᱱᱮ ᱡᱚᱛᱚ ᱠᱤᱪᱷᱩ ᱥᱩᱵᱤᱫᱷᱟᱢ ᱧᱟᱢᱟ ᱮᱸ ᱮᱸ ᱦᱚᱥᱯᱤᱴᱟᱞ ᱠᱷᱚᱱ, ᱮᱸ ᱠᱟᱨᱮᱱᱴ ᱠᱷᱚᱡ ᱛᱟᱯᱚᱨᱮ ᱡᱟᱦᱟᱱᱟᱜ ᱠᱚᱜᱮ ᱥᱩᱵᱤᱫᱷᱟ ᱠᱚ ᱢᱮᱱᱟᱜᱼᱟ, ᱠᱟᱹᱢᱤ ᱠᱚᱨᱮᱱᱟᱜ ᱡᱟᱦᱟᱸ ᱠᱚᱢ ᱠᱟᱹᱢᱤ ᱡᱚᱝᱟᱜ ᱟᱢ᱾ ᱤᱭᱟᱹ ᱠᱟᱹᱨᱠᱷᱟᱱᱟ ᱠᱚᱨᱮ ᱚᱱᱟ ᱠᱚᱨᱮ ᱠᱷᱚᱱ ᱦᱚᱸ ᱢᱟᱱᱮ ᱱᱚᱜᱼᱚᱭ ᱮᱢ ᱧᱟᱢᱮᱫ ᱜᱮᱭᱟ ᱢᱮᱱᱠᱷᱟᱱ ᱚᱱᱟ ᱠᱚ ᱱᱚᱜᱼᱱᱟ ᱠᱚ ᱡᱮᱢᱚᱱ ᱱᱚᱜ ᱱᱚᱝᱠᱟ ᱢᱟᱱᱮ ᱱᱚᱜᱼᱚᱭ ᱥᱩᱨ ᱥᱩᱨ ᱚᱲᱟᱜ᱾ ᱛᱟᱨᱯᱚᱨ ᱱᱚᱜᱼᱚᱭ ᱵᱟᱦᱨᱮ ᱵᱟᱢ ᱩᱰᱩᱠᱚᱜᱼᱟ ᱥᱮᱛᱟ ᱠᱚᱠᱚ ᱜᱷᱟᱶ ᱜᱷᱟᱶ ᱟᱢᱟ ᱟᱨ ᱱᱚᱜᱼᱚᱭ ᱠᱟᱹᱦᱩ᱾ ᱟᱠᱣᱟᱜ ᱨᱟᱜ ᱦᱚᱸ ᱵᱟᱝ ᱟᱨ ᱚᱱᱮ ᱠᱟᱹᱨᱠᱷᱟᱱᱟ ᱠᱚᱨᱮᱱᱟᱜ ᱫᱷᱩᱣᱟᱹ ᱠᱚᱛᱮ ᱦᱚᱸ ᱟᱹᱰᱤ ᱡᱳᱨ ᱢᱟᱱᱮ ᱜᱩᱡᱩᱜ ᱠᱟᱱᱟ ᱠᱚ ᱟᱞᱮ ᱟᱹᱛᱩ ᱠᱚᱨᱮᱱ ᱦᱚᱲ ᱠᱚᱦᱚᱸ.... ᱟᱞᱮ ᱵᱟᱡᱟᱨ ᱫᱤᱥᱚᱢ ᱠᱚᱨᱮᱱ ᱦᱚᱲ ᱠᱚᱦᱚᱸ ᱠᱚ ᱜᱩᱡᱩᱜ ᱠᱟᱱᱟ ᱱᱚᱜᱚᱭ ᱫᱷᱩᱣᱟᱹ ᱠᱚᱛᱮ ᱦᱮᱸᱥᱮ᱾ ᱥᱟᱨᱟ ᱜᱷᱟᱹᱲᱤᱡ ᱜᱟᱹᱰᱤ ᱠᱚ ᱪᱟᱞᱟᱜᱼᱟ ᱛᱚ ᱦᱳᱭ
ᱦᱮᱸ ᱦᱮᱸ ᱮᱢᱟᱱ ᱛᱮᱢᱟᱱ ᱮ ᱟᱵᱚ᱾ ᱦᱚᱲᱢᱚᱮ ᱚᱱᱟ ᱥᱟᱸᱦᱮᱫ ᱛᱮ ᱵᱚᱞᱚᱱᱟ ᱛᱚ ᱚᱱᱠᱟᱱ᱾ ᱫᱩᱥᱚᱱ ᱦᱚᱭ ᱠᱚ ᱱᱤᱭᱟᱹ ᱨᱳᱜᱽ ᱟᱡᱟᱨ ᱠᱚᱫᱚ ᱦᱩᱭᱩᱜ ᱜᱮᱭᱟ᱾
ᱦᱳᱭ ᱚᱱᱟ ᱠᱚ ᱠᱷᱟᱹᱛᱤᱨ ᱛᱮᱜᱮᱛᱚ ᱟᱹᱰᱤ ᱮᱴᱠᱮᱴᱚᱬᱮ᱾
ᱦᱮᱸ ᱦᱮᱸ ᱚᱱᱟ ᱠᱚ ᱫᱤᱠ ᱫᱤᱭᱮ ᱫᱚ... ᱢᱟᱱᱮ ᱟᱞᱮᱥᱮᱫ ᱫᱚ ᱚᱱᱠᱟ ᱨᱳᱜᱽ ᱟᱡᱟᱨ ᱫᱚ ᱵᱟᱝ ᱦᱩᱭᱩᱜ ᱠᱟᱱᱟ᱾ ᱡᱮᱛᱩ ᱟᱞᱮᱥᱮᱫ ᱫᱚ ᱚᱱᱠᱟ ᱠᱳᱱᱚ ᱚᱱᱠᱟᱱ ᱫᱷᱩᱥᱚᱱ ᱜᱮ ᱵᱟᱝ ᱦᱩᱭᱩᱜ ᱠᱟᱱᱟ ᱥᱮ᱾
ᱚ ᱟᱪᱪᱷᱟ᱾ ᱛᱟᱦᱞᱮ ᱟᱯᱮ ᱫᱚ ᱫᱟᱜ ᱫᱚ ᱢᱟᱱᱮ ᱚᱠᱟ ᱨᱮᱱᱟᱜ ᱯᱮ ᱧᱩᱭ ᱜᱮᱭᱟ ᱢᱟᱱᱮ ᱫᱟᱜ ᱫᱚ ᱚᱱᱠᱟ ᱠᱚ ᱵᱟᱹᱭᱥᱟᱹᱣ ᱠᱟᱜ ᱠᱚᱣᱟ᱾ ᱟᱯᱮᱭᱟ ᱥᱮ ᱠᱩᱧ ᱠᱚᱨᱮ ᱠᱷᱚᱡ ᱜᱮ ᱱᱮᱛᱟᱨ ᱦᱚᱸᱯᱮ ᱨᱟᱠᱟᱵᱮᱜ ᱜᱮᱭᱟ? ᱪᱮᱫ ᱞᱮᱠᱟ ᱥᱩᱵᱤᱫᱟ ᱠᱚ ᱮᱢ ᱟᱠᱟᱫ ᱯᱮᱭᱟ?
ᱛᱚ ᱟᱞᱮ ᱫᱚ ᱱᱮᱛᱟᱨ ᱦᱚᱸ ᱠᱩᱧ ᱠᱚᱨᱮᱱᱟᱜ ᱜᱮᱞᱮ ᱧᱩ ᱵᱟᱲᱟᱭᱮᱜᱼᱟ᱾ ᱮᱱᱠᱟ ᱮᱸ ᱰᱷᱮᱠᱚᱡ ᱠᱚᱞ ᱦᱚᱸ ᱦᱮᱱᱟ ᱢᱮᱱᱠᱷᱟᱱ ᱚᱱᱟ ᱫᱚ ᱟᱹᱰᱤ ᱞᱟᱛᱟᱨ ᱜᱮᱭᱟ ᱥᱮ ᱟᱹᱰᱤ ᱞᱟᱛᱟᱨ ᱨᱮ ᱫᱟᱜ ᱛᱟᱦᱮᱱᱟ᱾ ᱢᱟᱱᱮ ᱚᱱᱟ ᱢᱤᱫ᱾ ᱢᱮᱥᱤᱱ ᱠᱚ ᱟᱹᱜᱩᱭᱟ ᱥᱮ ᱛᱟᱲᱟᱣ ᱞᱟᱹᱜᱤᱫ ᱚᱱᱮ ᱢᱮᱥᱤᱱ ᱦᱚᱸ ᱵᱟᱹᱲᱤᱡᱚᱜ ᱠᱟᱱ ᱛᱟᱠᱚᱣᱟ᱾
ᱚ᱾ ᱛᱟᱦᱚᱞᱮ ᱛᱚ ᱟᱯᱮᱭᱟᱜ ᱫᱚ ᱪᱮᱫ ᱫᱷᱤᱨᱤ ᱫᱤᱥᱚᱢ ᱚᱲᱟᱜ ᱟᱹᱛᱩ ᱠᱟᱱ ᱛᱟᱯᱮᱭᱟ ᱯᱟᱞᱮ, ᱫᱷᱤᱨᱤ
ᱦᱳᱭ ᱦᱳᱭ ᱠᱟᱹᱴᱤᱡ ᱫᱷᱤᱨᱤ ᱫᱷᱤᱨᱤ ᱧᱚᱜ ᱜᱮᱭᱟ ᱟᱨ ᱵᱤᱨ ᱜᱮᱭᱟ᱾ ᱟᱫᱚ ᱚᱱᱮ ᱠᱩᱧ ᱠᱚᱠᱚ ᱵᱮᱱᱟᱣ ᱠᱟᱜᱼᱟ ᱢᱟᱱᱮ ᱞᱟᱛᱟᱨ ᱧᱚᱜ ᱢᱟᱱᱮ ᱵᱟᱹᱭᱦᱟᱹᱲ ᱧᱚᱜ᱾ ᱫᱟᱨᱮ ᱨᱮ ᱚᱱᱟ ᱠᱚ ᱠᱷᱚᱜ ᱠᱚᱨᱮᱱᱟᱜ ᱜᱮᱞᱮ ᱧᱩᱭᱟ᱾
ᱦᱳᱭ᱾